ᱚ᱾
ᱦᱮᱞᱳ᱾
ᱦᱮᱸ ᱜᱚᱝᱠᱮ ᱡᱚᱦᱟᱨ ᱡᱚᱦᱟᱨ᱾
ᱦᱮᱸ ᱜᱚᱝᱠᱮ ᱡᱚᱦᱟᱨ ᱡᱚᱦᱟᱨ᱾
ᱛᱟᱦᱚᱞᱮ ᱜᱚᱝᱠᱮ ᱟᱯᱮᱥᱮᱫ ᱫᱟᱜ ᱡᱟᱹᱲᱤ ᱠᱚ ᱪᱮᱫ ᱞᱮᱠᱟ?
ᱫᱟᱜ ᱡᱟᱹᱲᱤᱭᱮᱜ ᱜᱮᱭᱟᱭ ᱜᱚᱝᱠᱮ᱾ ᱟᱨ ᱱᱟᱥᱮ ᱱᱟᱥᱮ ᱦᱮᱸ ᱱᱟᱥᱮ ᱱᱟᱥᱮ ᱜᱮ
ᱚᱸ ᱠᱷᱮᱛ ᱦᱚᱸ ᱵᱟᱝ ᱰᱩᱵᱩᱡᱚᱜ ᱠᱟᱱᱟ ᱥᱤᱭᱳᱜ ᱠᱚᱦᱚᱸ ᱥᱤᱭᱳᱜ ᱠᱚᱦᱚᱸ ᱡᱟᱹᱱᱤᱡ ᱵᱟᱝ ᱜᱟᱱᱚᱜ ᱠᱟᱱᱟ?
ᱥᱤᱭᱳᱜ ᱠᱚ ᱜᱟᱱᱚᱜ ᱠᱟᱱ ᱜᱮᱭᱟ ᱜᱚᱢᱠᱮ ᱟᱭᱢᱟ ᱫᱚ ᱵᱟᱭ ᱫᱟᱜ ᱟᱠᱟᱜ-ᱟ᱾
ᱛᱷᱚᱲᱟ ᱛᱷᱚᱲᱟ ᱜᱮᱫᱟᱜ ᱟᱠᱟᱫᱮᱭᱟ᱾
ᱟᱪᱪᱷᱟ ᱴᱷᱤᱠ ᱛᱟᱦᱚᱞᱮ ᱜᱚᱢᱠᱮ ᱢᱟᱥᱮ ᱞᱟᱹᱭ ᱛᱟᱞᱟᱝ ᱢᱮ ᱪᱮᱫ ᱵᱟᱨᱮ ᱛᱮᱞᱟᱝ ᱨᱚᱯᱚᱲᱟ
ᱱᱟᱦᱟ ᱡᱟᱦᱟᱸ ᱧᱮᱞ ᱧᱟᱢᱚᱜ ᱠᱟᱱᱟ ᱚᱱᱟ ᱠᱚ ᱵᱟᱨᱮ ᱛᱮᱜᱮ᱾ ᱱᱟᱦᱟᱜ
ᱢᱟᱱᱮ ᱱᱤᱛᱳᱜ ᱱᱤᱛᱳᱜ ᱡᱟᱦᱟᱸ ᱱᱟᱦᱟᱜ ᱡᱩᱜᱽ ᱨᱮ ᱡᱟᱦᱟᱸ ᱧᱮᱞᱚᱜ ᱠᱟᱱᱟ ᱟᱵᱚ ᱥᱟᱱᱛᱟᱲ
ᱥᱟᱱ ᱥᱟᱱᱛᱟᱲ ᱦᱮᱸ ᱥᱟᱱᱛᱟᱲ ᱥᱚᱢᱟᱡᱽ ᱨᱮ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱜᱮ ᱧᱮᱞ ᱧᱟᱢᱚᱜ ᱠᱟᱱᱟ ᱜᱷᱟᱴ ᱚᱱᱟ ᱠᱟᱱᱟ ᱥᱟᱹᱲᱤᱯ ᱮᱸ ᱵᱮᱥᱚᱜ ᱠᱟᱱᱟ ᱪᱷᱟᱹᱲᱤ ᱵᱟᱹᱲᱤᱡᱚᱜ ᱠᱟᱱᱟ ᱟᱵᱚ ᱱᱟᱦᱟᱜ ᱟᱵᱚᱣᱟᱜ ᱥᱟᱱᱛᱟᱞ ᱥᱚᱢᱟᱡᱽ ᱨᱮᱱᱟᱜ ᱚᱱᱟ ᱵᱟᱨᱮᱛᱮ ᱫᱚ ᱛᱷᱚᱲᱟ ᱵᱟᱵᱚᱫ ᱛᱮ ᱞᱟᱹᱭ ᱟᱹᱞᱤᱧ ᱵᱮᱱ, ᱩᱥᱠᱮ ᱵᱟᱫᱽ ᱯᱚᱨᱮ ᱫᱚ ᱟᱹᱞᱤᱧ ᱦᱚᱸᱞᱤᱧ ᱞᱟᱹᱭᱟᱵᱮᱱᱟ
ᱟᱫᱚ ᱱᱚᱭᱟ ᱢᱟᱱᱮ ᱨᱚᱯᱚᱲ ᱨᱮᱫᱚ ᱱᱟᱜ ᱮᱸ ᱠᱟᱹᱴᱤᱡ ᱥᱟᱱᱛᱟᱲ ᱧᱚᱜ ᱜᱮ ᱦᱟᱸᱜ ᱴᱟᱱ ᱫᱚᱵᱮᱱ ᱟᱹᱜᱩᱭᱟ?
ᱦᱳᱭ
ᱦᱳᱭ ᱱᱤᱛᱚᱜ ᱡᱩᱜᱽ ᱨᱮ ᱱᱤᱛᱚᱜ ᱱᱟᱦᱟᱜ ᱡᱩᱜᱽ ᱨᱮ ᱡᱟᱦᱟᱸ ᱪᱟᱞᱟᱜ ᱠᱟᱱᱟ
ᱦᱳᱭ
ᱱᱤᱛᱚᱜ ᱢᱟ ᱜᱚᱢᱠᱮ ᱧᱮᱞᱚᱜ ᱠᱟᱱᱟ ᱠᱚ ᱟᱵᱚ ᱦᱟᱨᱟ ᱜᱚᱫᱚᱜ ᱠᱚᱲᱟ ᱠᱩᱲᱤ ᱜᱤᱫᱽᱨᱟᱹ ᱠᱚᱢᱟ ᱟᱹᱰᱤ ᱰᱟᱢ ᱰᱟᱦᱟᱨ ᱨᱮ ᱡᱟᱸᱜᱟ ᱠᱚ ᱠᱷᱟᱹᱲ ᱟᱠᱟᱫ ᱫᱚ᱾
ᱦᱳᱭ ᱦᱳᱭ
ᱯᱟᱛᱟ ᱯᱚᱨᱚᱵᱽ ᱨᱮ ᱮᱴᱟᱜ ᱨᱚᱠᱚᱢ ᱛᱮ ᱠᱷᱟᱹᱞᱤ ᱮᱴᱟᱜ ᱮᱴᱟᱜ ᱠᱚᱜᱮ ᱠᱚ ᱧᱮᱞᱚᱜ ᱠᱟᱱᱟ
ᱦᱳᱭ
ᱪᱤᱠᱟᱹ ᱞᱮᱠᱷᱟᱱ ᱱᱚᱣᱟ ᱟᱵᱚ ᱵᱚᱱ ᱪᱟᱵᱟᱭᱟ ᱪᱟᱵᱟ ᱫᱟᱲᱮᱭᱟᱜᱼᱟ ᱢᱟᱥᱮ ᱠᱟᱹᱴᱤᱡ ᱚᱱᱟ ᱵᱟᱨᱮᱛᱮ
ᱱᱚᱣᱟ ᱫᱚ ᱟᱵᱚ ᱦᱩᱸ ᱦᱩᱸ ᱦᱩᱸ
ᱨᱚᱲᱠᱟᱜ ᱢᱮ ᱛᱟᱞᱟᱝ
ᱦᱳᱭ ᱟᱹᱞᱤᱧ ᱞᱤᱧ ᱢᱮᱱᱮᱜᱼᱟ ᱡᱟᱦᱟᱸ ᱟᱵᱚ ᱱᱤᱛ ᱱᱟᱜ ᱡᱩᱜᱽ ᱨᱮ ᱦᱩᱸ ᱢᱮᱞᱟ ᱯᱟᱛᱟ ᱡᱟᱦᱟᱸ ᱠᱚᱨᱮ ᱜᱮᱵᱚᱱ ᱥᱮᱱᱚᱜ ᱠᱟᱱᱟ ᱥᱮᱱ ᱠᱟᱛᱮᱫ ᱟᱭᱢᱟ ᱨᱚᱠᱚᱢ ᱵᱚᱱ ᱠᱟᱹᱢᱤᱭᱮᱜᱼᱟ ᱛᱚ ᱱᱚᱣᱟ ᱫᱚ ᱱᱤᱭᱟᱹᱜᱮ ᱟᱹᱞᱤᱧ ᱫᱚᱞᱤᱧ ᱢᱮᱱᱫᱟ ᱠᱤ ᱱᱚᱣᱟ ᱫᱚ ᱟᱵᱚ ᱴᱷᱮᱱ ᱜᱮ ᱜᱟᱹᱞᱛᱤ ᱫᱚ ᱢᱮᱱᱟᱜᱼᱟ᱾
ᱟᱵᱚ ᱡᱟᱦᱟᱸ ᱡᱟᱦᱟᱸᱴᱟᱜ ᱵᱟᱵᱚᱱ ᱢᱚᱱᱮᱭᱟᱜᱼᱟ ᱛᱚ ᱚᱱᱟ ᱫᱚ ᱵᱟᱵᱚᱱ ᱵᱟᱝ ᱦᱩᱭᱩᱜ ᱜᱮᱭᱟ ᱡᱟᱦᱟᱸ ᱴᱟᱜ ᱟᱵᱚ ᱵᱚᱱ ᱢᱚᱱᱮᱭᱟᱜ ᱠᱟᱱᱟ ᱚᱱᱟᱜᱮ ᱚᱱᱟ ᱠᱟᱭᱛᱮ ᱦᱩᱭᱩᱜ ᱠᱟᱱᱟ ᱡᱟᱦᱟᱸ ᱟᱵᱚᱨᱮᱱ ᱱᱮᱛᱟᱨ ᱧᱮᱞ ᱧᱟᱢᱚᱜ ᱠᱟᱱᱟ ᱛᱚ ᱚᱱᱟᱫᱚ ᱟᱹᱞᱤᱧ ᱯᱟᱦᱟᱴᱟ ᱥᱮᱫ ᱠᱷᱚᱱᱟᱜ ᱫᱚ ᱵᱮᱥ ᱫᱚ ᱵᱟᱝ ᱦᱩᱭᱩᱜ ᱠᱟᱱᱟ ᱵᱮᱥ ᱫᱚ ᱵᱟᱝ ᱦᱩᱭᱩᱜ ᱠᱟᱱᱟ ᱛᱳ ᱟᱫᱚ ᱪᱤᱠᱟᱹᱭ ᱟᱵᱮᱱ ᱡᱟᱦᱟᱸ ᱵᱟᱝᱠᱚ ᱵᱩᱡᱮᱫ ᱛᱟᱵᱚᱱᱟ ᱛᱚ ᱩᱱᱠᱩ ᱫᱚ ᱛᱷᱚᱲᱟ ᱢᱤᱫ ᱠᱟᱹᱴᱤᱡ ᱵᱩᱡᱷᱟᱹᱣ ᱦᱩᱭᱩᱜᱼᱟ ᱚᱱᱟᱜᱮ ᱟᱨ ᱮᱠᱞᱟ ᱛᱮᱫᱚ ᱵᱟᱵᱮᱱ ᱫᱟᱲᱮᱭᱟᱠᱚ ᱜᱮᱭᱟ ᱯᱷᱤᱨ ᱵᱷᱤ ᱚᱱᱟ ᱫᱚ ᱟᱵᱚᱨᱮᱱ ᱡᱟᱦᱟᱸ ᱢᱮᱱᱟᱜᱼᱟ ᱥᱮ ᱟᱹᱛᱩ ᱨᱮᱱ ᱡᱟᱦᱟᱸᱭ ᱜᱮ ᱢᱮᱱᱟᱜ ᱠᱚᱣᱟ ᱢᱟᱺᱡᱷᱤ ᱯᱨᱟᱱᱤᱠ ᱡᱟᱦᱟᱸᱭ ᱜᱮ ᱟᱛᱳ ᱨᱮᱱ ᱢᱩᱞ ᱢᱟᱪᱮᱫ ᱠᱚ ᱩᱱᱠᱩ ᱠᱚᱴᱷᱮᱡ ᱜᱮ ᱱᱚᱣᱟ ᱫᱚ ᱢᱤᱫ ᱴᱮᱥ ᱛᱮᱭᱟᱨ ᱞᱮ ᱢᱚᱛᱞᱚᱵ ᱠᱤ ᱡᱟᱦᱟᱸ ᱞᱟᱹᱭ ᱞᱮᱠᱷᱟ ᱜᱟᱱᱚᱜᱼᱟ ᱛᱟᱠᱤ ᱢᱤᱫ ᱠᱟᱴᱤᱡ ᱵᱮᱥᱚᱜᱼᱟ
ᱚᱱᱟ ᱜᱮ ᱱᱚᱣᱟ ᱟᱹᱞᱤᱧ ᱯᱟᱦᱴᱟ ᱥᱮᱫ ᱠᱷᱚᱱ ᱞᱤᱧ ᱢᱮᱱᱫᱟ ᱜᱚᱝᱠᱮ ᱱᱚᱣᱟ ᱡᱩᱫᱤ ᱡᱩᱫᱤ ᱟᱵᱚ ᱵᱚᱱ ᱵᱚᱱᱫᱚ ᱫᱟᱲᱮᱭᱟᱜᱼᱟ ᱡᱟᱛᱨᱟ ᱯᱟᱛᱟ ᱨᱮ ᱵᱩᱞ ᱦᱟᱺᱰᱤ ᱯᱟᱹᱣᱨᱟᱹ ᱧᱩ ᱠᱟᱛᱮᱫ ᱱᱚᱝᱠᱟ ᱡᱟᱦᱟᱸ ᱩᱨᱩ ᱠᱚᱸᱰᱮᱞ ᱠᱚ ᱮᱱᱮᱡ ᱥᱮᱨᱮᱧ ᱮᱫᱟ ᱱᱚᱝᱠᱟ ᱫᱚ ᱵᱟᱝ ᱦᱩᱭ ᱞᱮᱱᱠᱷᱟᱱ ᱜᱮ ᱱᱟᱯᱟᱭᱚᱜᱼᱟ᱾
ᱦᱳᱭ ᱚᱱᱟ ᱛᱚ ᱟᱹᱞᱤᱧ ᱢᱮᱱ ᱞᱮᱠᱷᱟᱡ ᱫᱚ ᱜᱟᱱᱚᱜ ᱜᱮᱭᱟ ᱯᱟᱨ ᱟᱵᱚ ᱨᱮᱱ ᱦᱚᱲ ᱠᱚᱠᱚ ᱵᱩᱡ ᱛᱟᱵᱚᱱᱟ ᱛᱚᱵᱮ ᱥᱮ ᱜᱚᱝᱠᱮ
ᱚᱱᱟᱜᱮ ᱟᱫᱚ ᱵᱩᱡᱽ ᱦᱚᱪᱚ ᱫᱚᱨᱠᱟᱨ ᱠᱟᱱᱟ ᱟᱵᱚ ᱚᱱᱟᱨᱮ ᱠᱩᱨᱩᱢᱩᱴᱩ ᱞᱟᱜᱟᱜ ᱫᱚᱨᱠᱟᱨ ᱠᱟᱱᱟ
ᱦᱳᱭ ᱟᱵᱚ ᱞᱟᱜᱟᱜ ᱠᱩᱨᱩᱢᱩᱴᱩ ᱫᱚᱨᱠᱟᱨ ᱠᱟᱱᱟ᱾ ᱞᱮᱠᱤᱱ ᱟᱵᱚ ᱫᱚ ᱱᱚᱣᱟ ᱢᱤᱫᱴᱮᱡ ᱢᱮᱱᱟᱜ ᱛᱟᱵᱚᱱᱟ ᱟᱵᱚ ᱫᱚ ᱫᱤᱠᱩ ᱞᱮᱠᱟ ᱫᱚ ᱟᱵᱚ ᱢᱤᱫ ᱥᱚᱝᱜᱮ ᱛᱮ ᱢᱤᱫᱴᱮᱡ ᱠᱟᱛᱷᱟ ᱵᱟᱝ ᱢᱤᱫᱚᱜ ᱠᱟᱱ ᱛᱟᱵᱳᱱᱟ ᱟᱨ ᱫᱤᱠᱩᱣᱟᱜ ᱫᱚ ᱡᱟᱦᱟᱸ ᱨᱮᱜᱮ ᱢᱤᱫᱴᱮᱱ ᱫᱤᱠᱩᱭ ᱞᱟᱹᱲᱦᱟᱹᱭ ᱠᱮᱫᱟ ᱥᱮ ᱛᱚ ᱟᱵᱚ ᱥᱟᱱᱛᱟᱲ ᱴᱷᱮᱱ ᱡᱟᱦᱟᱸᱱᱟᱸᱜ ᱜᱮ ᱧᱮᱞ ᱱᱟᱦᱟᱸᱜ ᱞᱤᱧ ᱧᱮᱞ ᱮᱫᱟ ᱠᱤ ᱫᱤᱠᱩ ᱡᱟᱦᱟᱸᱭ ᱜᱮᱵᱮᱱ ᱞᱟᱹᱲᱦᱟᱹᱭᱮᱭᱟ ᱥᱮ ᱦᱮᱸ ᱛᱚ ᱩᱱᱤ ᱫᱚ ᱮᱠᱫᱚᱢ ᱟᱡᱨᱮᱱ ᱥᱟᱯᱳᱴ ᱠᱚ ᱮᱢᱜᱚᱜᱟᱭᱟ ᱯᱟᱨ ᱟᱵᱮᱱ ᱵᱮᱱ ᱮ ᱞᱟᱹᱲᱦᱟᱹᱭ ᱠᱚᱣᱟ ᱥᱮ ᱛᱚ ᱟᱵᱮᱱ ᱟᱵᱚ ᱡᱟᱦᱟᱸᱭ ᱥᱟᱱᱛᱟᱲ ᱢᱮᱱᱟᱜ ᱵᱚᱱᱟ ᱩᱱᱠᱩ ᱩᱱᱟᱹᱜ ᱡᱟᱹᱫᱤ ᱥᱟᱯᱳᱴ ᱵᱟᱝ ᱠᱚ ᱮᱢᱟᱵᱮᱱᱟ ᱱᱚᱜᱼᱚ ᱱᱚᱣᱟ ᱜᱮᱛᱚ ᱟᱵᱚᱱᱟᱜ ᱫᱚᱢ ᱵᱷᱩᱞ
ᱵᱷᱩᱞ ᱢᱮᱱᱟᱜᱼᱟ ᱥᱟᱱᱛᱟᱲᱟᱜ
ᱦᱳᱭ
ᱚᱱᱟ ᱛᱮᱞᱤᱧ ᱢᱮᱱᱟ ᱱᱚᱝᱠᱟ ᱟᱵᱚ ᱟᱹᱛᱩ ᱢᱟᱺᱡᱷᱤ ᱯᱟᱨᱟᱱᱤᱠ ᱜᱚᱰᱮᱛ ᱠᱚᱜᱮ ᱟᱹᱛᱩ ᱟᱹᱛᱩ ᱡᱩᱫᱤ ᱠᱚ ᱠᱮᱴᱮᱡ ᱛᱟᱵᱚᱱᱟ ᱮᱱᱠᱷᱟᱱ ᱜᱮ ᱱᱚᱣᱟ ᱠᱚ ᱡᱤᱱᱤᱥ ᱛᱚ ᱵᱚᱱᱫᱚᱜᱼᱟ
ᱦᱳᱭ ᱚᱱᱟᱫᱚ ᱟᱹᱞᱤᱧ ᱦᱚᱞᱤᱧ ᱢᱮᱱᱮ ᱜᱮᱭᱟ ᱵᱟᱝ ᱠᱮᱴᱮᱡ ᱞᱮᱠᱷᱟᱡ ᱫᱚ ᱵᱟᱝ ᱜᱟᱱᱚᱜ ᱠᱟᱱᱟ ᱥᱮ
ᱵᱟᱝ ᱜᱟᱱᱭ
ᱟᱫᱚ ᱩᱱᱤ ᱵᱟᱝ ᱠᱮᱴᱮᱜᱟᱭ ᱛᱚ ᱩᱱᱤ ᱤᱱᱠᱟᱹ ᱠᱮᱫᱟᱭ ᱩᱱᱤ ᱩᱱᱤ ᱤᱱᱠᱟᱹ ᱠᱮᱫᱟᱭ ᱛᱚ ᱩᱱᱤ ᱫᱚ ᱵᱟᱹᱜᱤᱭᱟᱫᱮᱭᱟ ᱛᱚ ᱩᱱᱤ ᱧᱮᱞ ᱧᱮᱞᱛᱮ ᱟᱨᱚ ᱠᱳ ᱪᱮᱫ ᱫᱟ ᱛᱟᱵᱚᱱᱟ ᱥᱮ ᱛᱚ ᱚᱱᱟ ᱪᱚᱞᱛᱤ ᱛᱮ ᱟᱵᱚ ᱨᱮᱱᱤᱡ ᱩᱨ ᱫᱚ ᱟᱵᱚᱣᱟᱜ ᱜᱤ ᱡᱟᱦᱟᱸ ᱟᱵᱚᱱᱟᱜ ᱧᱩᱛᱩᱢ ᱢᱮᱱᱟᱜ ᱛᱟᱵᱚᱱᱟ ᱡᱟᱦᱟᱸᱱᱟᱜ ᱚᱱᱟ ᱠᱚᱠᱚ ᱵᱟᱹᱲᱤᱡᱚᱜ ᱠᱟᱱ ᱛᱟᱵᱚᱱᱟ ᱥᱮ ᱥᱟᱱᱛᱟᱲ ᱥᱚᱢᱟᱡ ᱨᱮ
ᱟᱵᱚᱣᱟᱜ ᱥᱚᱢᱟᱡ ᱵᱟᱹᱲᱤᱡᱚᱜ ᱠᱟᱱᱟ ᱟᱨ ᱱᱤᱛᱚᱜ ᱡᱟᱦᱟᱸ ᱱᱤᱛᱚᱜ ᱪᱟᱞᱟᱜ ᱠᱟᱱᱟ ᱟᱵᱚ ᱛᱟᱭᱚᱢ ᱨᱮᱫᱚᱟᱭ ᱟᱨ ᱟᱵᱚ ᱛᱟᱭᱚᱢ ᱫᱟᱨᱟᱢ ᱨᱮ ᱡᱟᱦᱟᱸ ᱢᱮᱱᱟᱜ ᱠᱚᱣᱟ ᱦᱟᱨᱟᱜ ᱠᱟᱱ ᱠᱩᱲᱤᱼ ᱠᱚᱲᱟ ᱜᱤᱫᱽᱨᱟᱹ ᱠᱚ
ᱦᱳᱭ ᱦᱳᱭ
ᱩᱱᱠᱩ ᱦᱚᱸᱛᱚ ᱚᱱᱟ ᱜᱮᱠᱚ ᱥᱟᱵ ᱫᱚᱦᱚᱭᱟ ᱱᱤᱛᱚᱜ ᱡᱩᱫᱤ ᱟᱵᱚ ᱵᱟᱵᱚᱱ ᱥᱟᱯᱷᱟ ᱴᱚᱠᱟᱜᱼᱟ ᱟᱵᱚᱣᱟᱜ ᱥᱚᱢᱟᱡ
ᱦᱳᱭ ᱛᱚ ᱚᱱᱟ ᱫᱚ ᱩᱱᱠᱩ ᱦᱚᱸ ᱚᱱᱟ ᱧᱮᱞᱛᱮ ᱩᱱᱠᱩ ᱦᱚᱸᱠᱚ ᱪᱟᱞᱟᱜᱼᱟ ᱥᱮ
ᱦᱮᱸ ᱚᱱᱟ ᱜᱮᱠᱚ ᱥᱮᱬᱟᱭᱟ ᱟᱵᱚ ᱡᱟᱦᱟᱸ ᱯᱟᱹᱦᱤᱞ ᱠᱷᱚᱱᱟᱜ ᱵᱚᱱ ᱧᱮᱞ ᱟᱹᱜᱩ ᱟᱠᱟᱜᱼᱟ ᱚᱱᱟ ᱵᱟᱵᱚᱱ ᱥᱟᱵ ᱫᱚᱦᱚ ᱞᱮᱠᱷᱟᱱ ᱟᱵᱚ ᱠᱷᱚᱡ ᱛᱟᱭᱚᱢ ᱨᱮᱱ ᱪᱤᱠᱟᱹᱛᱮ ᱚᱱᱟ ᱠᱚᱫᱚᱭ ᱵᱩᱡᱽ ᱫᱟᱲᱮᱭᱟᱜᱼᱟ
ᱦᱳᱭ ᱟᱵᱚ ᱜᱮᱵᱚᱱ ᱱᱟᱦᱟᱜ ᱡᱩᱜᱽ ᱪᱟᱞᱟᱜ ᱠᱟᱱᱟ ᱚᱱᱟ ᱨᱮᱜᱮ ᱟᱵᱚ ᱜᱮᱵᱚᱱ ᱥᱮᱱᱚᱜᱼᱟ ᱛᱚ ᱟᱵᱚᱨ ᱨᱮᱱ ᱢᱮᱱᱟᱜ ᱠᱚᱣᱟ ᱟᱨᱚ ᱩᱱᱠᱩ ᱠᱚᱦᱚᱸ ᱛᱚ ᱚᱱᱛᱮ ᱜᱮᱥᱤᱠᱚ ᱥᱮᱱᱚᱜ ᱛᱟᱵᱚᱱᱟ
ᱚᱱᱟᱜᱮ ᱟᱹᱞᱤᱧ ᱯᱟᱦᱴᱟ ᱥᱮᱫ ᱠᱷᱚᱱᱟᱜ ᱫᱚ ᱛᱟᱦᱮᱱᱟ ᱟᱵᱮᱱ ᱯᱟᱦᱟᱴᱟ ᱥᱮᱫ ᱠᱷᱚᱱᱟᱜ ᱟᱨᱚ ᱡᱟᱦᱟᱱᱟᱜ
ᱡᱟᱦᱱᱟᱜ ᱫᱚ ᱜᱚᱝᱠᱮ ᱚᱱᱟᱜᱮ ᱞᱟᱹᱭ ᱫᱚ ᱱᱚᱜᱼᱚ ᱱᱚᱝᱠᱟ ᱜᱮᱛᱚ ᱟᱹᱰᱤ ᱠᱷᱟᱨᱟᱯ ᱵᱩᱡᱷᱟᱹᱜ ᱠᱟᱱᱟ ᱱᱤᱡᱮ ᱦᱚᱸ ᱟᱯᱟᱱᱯᱤᱱ ᱢᱟᱱᱮ ᱡᱮ ᱡᱟᱦᱟᱸᱨ ᱢᱚᱱᱮ ᱨᱮᱜᱮ ᱮᱴᱟᱜ ᱨᱚᱠᱚᱢ ᱟᱹᱠᱟᱹᱜ ᱠᱟᱱᱟ ᱟᱨ ᱟᱵᱚ ᱵᱚᱱ ᱡᱩᱢᱤᱫ ᱞᱮᱱᱠᱷᱟᱱ ᱱᱚᱝᱠᱟ ᱜᱮ ᱦᱟᱯᱮᱱ ᱫᱤᱱ ᱨᱮ ᱪᱮ ᱫᱚ ᱪᱤᱠᱟᱹᱜ ᱟᱵᱚ ᱱᱚᱣᱟ ᱥᱚᱢᱟᱡ ᱛᱟᱦᱮᱱᱟ ᱥᱮ ᱵᱟᱝ ᱛᱟᱦᱮᱱᱟ ᱱᱚᱣᱟ ᱦᱚᱸ ᱢᱤᱫᱴᱤᱡ ᱢᱟᱱᱮ ᱩᱭᱦᱟᱹᱨ ᱵᱷᱟᱵᱱᱟ ᱨᱮᱭᱟᱜ ᱠᱟᱛᱷᱟ ᱠᱟᱱᱟ
ᱦᱳᱭ
ᱱᱤᱛᱚᱜ ᱨᱮᱜᱮ ᱱᱤᱱᱟᱜ ᱱᱤᱝᱠᱟᱹᱜ ᱠᱟᱱ ᱛᱟᱵᱚᱱᱟ ᱛᱚ ᱟᱨᱚ ᱫᱷᱤᱱᱟᱹᱝ ᱦᱤᱞᱳᱜ ᱛᱮᱫᱚ ᱟᱨᱚ ᱤᱱᱟᱜ ᱪᱤᱠᱟᱹᱜ ᱛᱟᱵᱚᱱᱟ ᱚᱱᱟ ᱠᱚ ᱩᱭᱦᱟᱹᱨ ᱠᱟᱛᱮᱫ ᱦᱚᱸ ᱟᱵᱚ ᱦᱚᱲ ᱫᱚ ᱵᱟᱵᱚᱱ ᱵᱮᱨᱮᱫᱚᱜ ᱠᱟᱱᱟ ᱡᱟᱹᱯᱤᱫ ᱜᱮᱵᱚᱱ ᱛᱟᱦᱮᱱ ᱠᱟᱱᱟ
ᱦᱟᱸᱻ
ᱱᱚᱣᱟ ᱫᱚ ᱟᱵᱚ ᱫᱚ ᱵᱮᱨᱮᱫ ᱫᱚᱨᱠᱟᱨ ᱠᱟᱱ ᱛᱟᱵᱚᱱᱟ
ᱮᱠᱫᱚᱢ ᱮᱠᱫᱚᱢ ᱟᱨ ᱛᱤᱸᱜᱩ ᱠᱮᱴᱮᱡᱚᱜ ᱫᱚᱨᱠᱟᱨ ᱢᱮᱱᱟᱜᱼᱟ ᱛᱤᱸᱜᱩ ᱠᱮᱴᱮᱡᱚᱜ ᱦᱩᱭᱩᱜ ᱛᱟᱵᱚᱱᱟ
ᱦᱳᱭ
ᱠᱷᱟᱱ ᱫᱚ ᱱᱚᱝᱠᱟ ᱜᱮ ᱟᱲᱟᱜ ᱜᱤᱰᱤ ᱠᱟᱜ ᱠᱷᱟᱡ ᱫᱚ ᱟᱵᱚᱣᱟᱜ ᱥᱚᱢᱟᱡᱽ ᱫᱚ ᱮᱠᱫᱚᱢ ᱡᱷᱚᱝᱜᱚᱞ ᱴᱚᱥᱚᱞ ᱪᱟᱵᱟ ᱩᱛᱟᱹᱨᱚᱜᱼᱟ
ᱦᱳᱭ ᱡᱟᱦᱟᱸ ᱵᱟᱵᱚᱱ ᱢᱮᱱᱟ
ᱢᱟᱺᱡᱷᱤ ᱱᱟᱭᱠᱮ ᱵᱟᱠᱚ ᱛᱤᱸᱜᱩᱱᱟ ᱵᱟᱵᱚᱱ ᱧᱟᱢ ᱠᱚᱣᱟ
ᱦᱳᱭ
ᱮᱴᱟᱜ ᱡᱟᱹᱛᱤ ᱠᱚ ᱟᱵᱚ ᱫᱚ ᱮᱠᱫᱚᱢ ᱠᱚ ᱞᱩᱴᱟᱹ ᱪᱷᱤᱲᱟᱹ ᱪᱟᱵᱟᱵᱚᱱᱟ
ᱦᱮᱸ ᱥᱟᱱᱟᱢ ᱠᱚ ᱨᱮᱡ ᱪᱟ ᱦᱮᱸ ᱥᱟᱱᱟᱢ ᱠᱚ ᱨᱮᱡ ᱪᱟᱵᱟ ᱠᱟᱛᱮ ᱠᱚ ᱮᱠᱫᱚᱢ ᱟᱵᱚ ᱫᱚ ᱮᱠᱫᱚᱢ ᱛᱟᱞᱟ ᱴᱟᱺᱰᱤ ᱨᱮᱠᱚ ᱫᱚᱦᱚ ᱠᱟᱵᱚᱱᱟ
ᱮᱫᱚᱢ ᱛᱟᱞᱟᱴᱟᱺᱰᱤ ᱨᱮ ᱚᱱᱟᱛᱮ ᱟᱹᱞᱤᱧ ᱯᱟᱦᱴᱟ ᱥᱮᱫ ᱠᱷᱚᱱ ᱢᱮᱱ ᱚᱱᱠᱟ ᱱᱚᱣᱟ ᱚᱝᱠᱟ ᱥᱟᱱᱟᱢ ᱦᱚᱲ ᱠᱚ ᱥᱟᱞᱟᱜ ᱜᱮ ᱱᱚᱝᱠᱟ ᱵᱚᱱ ᱟᱞᱳᱪᱚᱱᱟᱭ ᱢᱟ ᱱᱚᱣᱟ ᱠᱚ ᱤᱫᱤ ᱠᱟᱛᱮᱫ ᱟᱵᱚᱣᱟᱜ ᱥᱚᱢᱟᱡᱽ ᱵᱟᱨᱮᱛᱮ ᱥᱚᱢᱟᱡᱽ ᱴᱷᱟᱠ ᱵᱚᱱ ᱫᱚᱦᱚ ᱫᱟᱲᱮᱭᱟᱜ ᱢᱟ ᱦᱮᱸ ᱟᱨ ᱱᱚᱝᱠᱟ ᱟᱵᱚᱣᱟᱜ ᱵᱷᱟᱥᱟ ᱠᱚ ᱴᱷᱤᱠ ᱴᱷᱟᱠ ᱦᱩᱭᱩᱜ ᱢᱟ ᱟᱵᱚᱣᱟᱜ ᱵᱷᱟᱥᱟ ᱫᱟᱶ ᱵᱚᱱ ᱧᱟᱢ ᱢᱟ ᱱᱚᱣᱟ ᱡᱟᱦᱟᱸ ᱜᱤᱫᱽᱨᱟᱹ ᱠᱚᱠᱚ ᱯᱟᱲᱦᱟᱜ ᱚᱞᱚᱜ ᱯᱟᱲᱦᱟᱜ ᱠᱟᱱᱟ ᱟᱵᱚᱣᱟᱜ ᱵᱷᱟᱥᱟ ᱛᱮᱦᱚᱸ ᱚᱞᱚᱜ ᱯᱟᱲᱦᱟᱜ ᱢᱟ ᱤᱭᱟᱹ ᱠᱟᱛᱮᱫ ᱟᱵᱚ ᱪᱮᱛᱟᱱ ᱥᱮᱫ ᱵᱚᱱ ᱤᱫᱤ ᱫᱟᱲᱮᱭᱟᱜ ᱠᱷᱟᱱ ᱟᱵᱚ ᱥᱚᱢᱟᱡᱽ ᱨᱮᱭᱟᱜ ᱟᱹᱰᱤ ᱪᱮᱛᱟᱱ ᱪᱮᱛᱟᱱ ᱥᱮᱫ ᱨᱮ ᱟᱵᱚᱣᱟᱜ ᱡᱩᱫᱤ ᱫᱟᱣ ᱛᱟᱦᱮᱱᱟ
ᱦᱳᱭ
ᱮᱠᱷᱟᱱ ᱟᱵᱚ ᱩᱱᱟᱹᱜ ᱪᱟᱬ ᱵᱟᱠᱚ ᱞᱟᱲᱟᱶ ᱫᱟᱲᱮᱭᱟᱵᱚᱱᱟ
ᱦᱳᱭ ᱟᱨ ᱱᱤᱭᱟᱹ ᱢᱤᱴᱮᱡ ᱞᱤᱧ ᱧᱮᱞ ᱮᱫᱟ ᱜᱚᱝᱠᱮ ᱦᱮᱸ ᱱᱤᱭᱟᱹᱞᱤᱧ ᱧᱮᱞ ᱞᱮᱫᱟ, ᱦᱮᱸ ᱱᱟᱦᱟᱜ ᱨᱮᱱ ᱟᱵᱚᱨᱮᱱ ᱜᱤᱫᱟᱹᱨ ᱠᱚᱞᱤᱧ ᱧᱮᱞᱮᱫ ᱠᱚᱣᱟ, ᱟᱡᱽ ᱡᱟᱦᱟᱸ ᱟᱵᱚᱣᱟᱜ ᱱᱚᱣᱟ ᱪᱤᱠᱤ ᱠᱚ ᱢᱮᱱᱟᱜ ᱛᱟᱵᱚᱱᱟ, ᱚᱞ ᱪᱤᱠᱤ ᱟᱵᱚᱣᱟᱜ ᱛᱚ ᱚᱱ ᱱᱚᱛᱮ ᱫᱚ ᱟᱭᱢᱟ ᱠᱚᱢ ᱜᱤᱫᱟᱹᱨ ᱞᱤᱧ ᱜᱤᱫᱟᱹᱨ ᱞᱤᱧ ᱧᱮᱞᱮᱫ ᱠᱚᱣᱟ ᱯᱟᱲᱦᱟᱜ ᱫᱚ ᱱᱷᱟᱱᱛᱮ ᱡᱟᱦᱟᱸ ᱮᱴᱟᱜ ᱥᱮᱫ ᱜᱮᱠᱚ ᱪᱟᱞᱟᱜ ᱠᱟᱱᱟ ᱢᱚᱛᱞᱚᱵ ᱚᱱᱛᱮ ᱦᱤᱱᱫᱤ ᱢᱚᱛᱞᱚᱵ ᱟᱵᱚᱣᱟᱜ ᱵᱷᱟᱥᱟ ᱦᱤᱲᱤᱧ ᱠᱟᱛ ᱛᱮ ᱮᱴᱟᱜ ᱵᱷᱟᱥᱟ ᱨᱮᱠᱚ ᱥᱮᱱᱚᱜ ᱠᱟᱱ ᱛᱟᱵᱚᱱᱟ ᱟᱨ ᱱᱟᱦᱟᱜ, ᱡᱩᱜᱽ ᱧᱮᱞ ᱠᱚᱵᱮᱱ ᱥᱮ ᱡᱟᱦᱟᱸ ᱨᱮᱜᱮ ᱥᱮ ᱟᱵᱮᱱ ᱧᱮᱞ ᱠᱚᱵᱮᱱ ᱡᱟᱦᱟᱸ ᱨᱮᱜᱮ ᱥᱮᱱᱚᱜ ᱵᱮᱱ, ᱟᱵᱮᱱ ᱥᱟᱱᱛᱟᱲ ᱠᱟᱱᱟᱭ ᱥᱮ ᱩᱨᱩᱢᱮᱭᱟ ᱵᱮᱱ ᱥᱮ ᱯᱷᱤᱨᱵᱤ ᱟᱵᱮᱱᱟᱜ ᱵᱷᱟᱥᱟ ᱛᱮᱫᱚ ᱵᱟᱭ ᱨᱚᱲ ᱦᱚᱫᱟᱵᱤᱱᱟ
ᱚ
ᱱᱚᱜ-ᱚ ᱱᱚᱣᱟ ᱢᱤᱴᱮᱡ ᱟᱵᱚᱱᱟᱜ ᱫᱚ ᱢᱤᱴᱮᱡ ᱵᱷᱩᱞ ᱟᱨ ᱡᱟᱦᱟᱸ ᱨᱮᱜᱮ ᱟᱵᱮᱱ ᱫᱤᱠᱩ ᱧᱮᱞ ᱠᱚᱵᱮᱱ ᱡᱟᱦᱟᱸ ᱨᱮᱜᱮ ᱟᱠᱚ ᱠᱚ ᱧᱟᱯᱟᱢ ᱱᱟᱥᱮ ᱛᱚ ᱟᱠᱚᱣᱟᱜ ᱵᱷᱟᱥᱟ ᱛᱮᱜᱮ ᱠᱚ ᱫᱚᱠᱚ ᱨᱚᱯᱚᱲᱟ
ᱨᱚᱯᱚᱲᱟ ᱟᱨ ᱟᱵᱚ ᱫᱚ ᱟᱵᱚ ᱟᱠᱚ ᱵᱷᱟᱥᱟ ᱛᱮᱠᱚ ᱨᱚᱲ ᱚᱪᱚᱭᱮᱫ ᱵᱚᱱᱟ᱾
ᱦᱮᱸ
ᱟᱫᱚ ᱚᱱᱛᱮ ᱫᱚ ᱵᱟᱝ ᱪᱟᱞᱟᱣ ᱠᱟᱛᱮᱫ ᱟᱵᱚ ᱫᱚ ᱟᱵᱚ ᱥᱮᱫ ᱜᱮ ᱥᱟᱱᱛᱟᱲ ᱫᱚ ᱥᱟᱱᱛᱟᱲ ᱜᱮ, ᱦᱮᱸ ᱮᱴᱟᱜ ᱡᱟᱹᱛᱤ ᱯᱟᱹᱨᱤᱥ ᱫᱚ ᱵᱟᱵᱚᱱ ᱪᱟᱞᱟᱜᱼᱟ, ᱟᱨ ᱟᱵᱚᱣᱟᱜ ᱥᱚᱢᱟᱡᱽ ᱡᱟᱛᱮ ᱴᱷᱤᱠᱚᱜ ᱢᱟ ᱱᱚᱣᱟ ᱜᱮ ᱨᱚᱲ ᱜᱚᱞᱯᱚᱣᱟᱜ ᱦᱩᱭᱩᱜᱼᱟ, ᱡᱷᱚᱛᱚ ᱦᱚᱲ ᱥᱟᱞᱟᱜ ᱵᱩᱱ ᱜᱟᱞᱚᱪᱟ ᱱᱚᱝᱠᱟ ᱡᱩᱫᱤ ᱜᱚᱴᱟ ᱜᱚᱴᱟ ᱱᱚᱜᱼᱚᱭ ᱢᱟᱺᱡᱷᱤ ᱯᱟᱨᱜᱟᱱᱟ ᱦᱮᱱᱟᱜ ᱠᱚᱣᱟ ᱫᱤᱥᱚᱢ ᱨᱮ ᱱᱩᱠᱩ ᱠᱚ ᱡᱷᱚᱛᱚ ᱡᱷᱚᱛᱚ ᱢᱩᱞᱩᱠ ᱨᱮ ᱱᱚᱝᱠᱟ ᱥᱟᱱᱛᱟᱲ ᱡᱟᱨᱣᱟ ᱠᱟᱛᱮᱫ, ᱱᱚᱝᱠᱟ ᱨᱚᱲ ᱜᱟᱞᱢᱟᱨᱟᱣᱟᱜ ᱠᱷᱟᱱ ᱱᱟᱯᱟᱭᱚᱜᱼᱟ
ᱦᱩᱸ ᱟᱨ ᱱᱟᱦᱟᱜ ᱛᱚ ᱥᱳᱥᱟᱞ ᱢᱤᱰᱤᱭᱟ ᱡᱟᱵᱟᱱᱟ᱾ ᱱᱟᱦᱟᱜ ᱫᱚ ᱥᱳᱥᱟᱞ ᱢᱤᱰᱤᱭᱟ ᱡᱟᱵᱟᱱᱟ ᱛᱮᱦᱚᱸ ᱮᱸᱫ ᱡᱚᱛᱚ ᱠᱚᱜᱮ ᱵᱚᱱ ᱨᱚᱯᱚᱲ ᱫᱟᱲᱮᱜ ᱜᱮᱭᱟ ᱾ ᱛᱚ ᱚᱱᱟ ᱦᱚᱛᱚ ᱟᱵᱚ ᱦᱮᱸ ᱚᱱᱟ ᱦᱚᱛᱚ ᱟᱵᱚ ᱢᱤᱫᱴᱮᱡ ᱵᱟᱵᱚᱱ ᱦᱩᱸᱜ ᱢᱚᱱᱮᱭᱟᱜ ᱠᱷᱟᱱ
ᱛᱟᱦᱚᱞᱮᱸ ᱜᱚᱝᱠᱮ ᱴᱷᱤᱠ ᱜᱮᱭᱟ ᱱᱤᱭᱟᱹ ᱵᱮᱲᱟ ᱞᱮᱠᱟ ᱫᱚ ᱟᱨᱚ ᱨᱚᱯᱚᱲ ᱦᱩᱭᱩᱜᱼᱟ ᱾
ᱦᱳᱭ ᱜᱚᱝᱠᱮ
ᱦᱚᱭ ᱴᱷᱤᱠ ᱜᱮᱭᱟ ᱢᱟ ᱡᱚᱦᱟᱨ ᱡᱚᱦᱟᱨ᱾
ᱦᱮᱸ ᱡᱚᱦᱟᱨ ᱡᱚᱦᱟᱨ᱾